ᱡᱚᱦᱟᱨ ᱜᱮ
ᱦᱮᱞᱳ
ᱡᱚᱦᱟᱨ ᱜᱮ ᱜᱚᱢᱠᱮ
ᱦᱮᱸ ᱡᱚᱦᱟᱨ ᱜᱮ ᱟᱸᱡᱚᱢᱚᱜ ᱠᱟᱱᱟ ᱨᱚᱲ᱾
ᱦᱮᱸ ᱟᱸᱡᱚᱢᱚᱜ ᱠᱟᱱᱟ᱾
ᱟᱪᱪᱷᱟ ᱛᱟᱦᱚᱞᱮ ᱱᱟᱯᱟᱭ ᱵᱟᱲᱟ ᱜᱮ,
ᱦᱮᱸ ᱱᱟᱯᱟᱭ ᱜᱮ᱾
ᱟᱪᱪᱷᱟ ᱛᱟᱦᱚᱞᱮ ᱱᱤᱭᱟᱹ ᱚᱠᱛᱚ ᱫᱚ ᱪᱮᱫ ᱠᱟᱹᱢᱤ ᱠᱚ ᱦᱩᱭᱩᱜ ᱠᱟᱱᱟ᱾
ᱱᱤᱭᱟᱹ ᱚᱠᱛᱚ ᱫᱚ ᱟᱹᱞᱤᱧ ᱫᱚ ᱦᱚᱜᱼᱚᱭ ᱦᱚᱞᱟ ᱢᱟᱫᱷᱮᱨ ᱞᱤᱧ ᱦᱮᱡ ᱮᱱᱟ ᱠᱟᱹᱢᱤ ᱠᱷᱚᱱᱟᱜ ᱟᱨ ᱚᱲᱟᱜ ᱨᱮᱜᱮ ᱢᱮᱱᱟᱜ ᱞᱤᱧᱟᱹ᱾
ᱟᱹᱵᱤᱱ ᱜᱮ ᱪᱮᱫ ᱠᱚᱵᱤᱱ ᱪᱤᱠᱟᱹ ᱵᱟᱲᱟᱭᱮᱫᱟ᱾
ᱚᱻ ᱦᱮᱸᱛᱚ ᱟᱣᱟᱡᱽ ᱜᱮ ᱵᱟᱝ ᱟᱸᱡᱚᱢᱚᱜ ᱠᱟᱱ ᱛᱟᱹᱵᱤᱱᱟ᱾ ᱦᱮᱸ ᱟᱸᱡᱚᱢᱚᱜ ᱠᱟᱱᱟ ᱦᱮᱸ ᱟᱸᱡᱚᱢᱚᱜ ᱠᱟᱱᱟ ᱞᱟᱹᱭ ᱵᱤᱱ
ᱚ ᱞᱟᱹᱭ ᱫᱟᱹᱞᱤᱧ ᱡᱮ ᱱᱟᱢᱟᱞ ᱠᱟᱹᱢᱤ ᱠᱚᱵᱤᱱ ᱪᱟᱞᱟᱣ ᱵᱟᱲᱟ ᱟᱠᱟᱱᱟ᱾
ᱱᱟᱢᱟᱞ ᱠᱟᱹᱢᱤ ᱫᱚ ᱵᱟᱹᱞᱤᱧ ᱪᱟᱞᱟᱣ ᱟᱠᱟᱱᱟ ᱪᱮᱫᱠᱟᱱᱟᱜ ᱠᱟᱹᱢᱤ ᱠᱚᱦᱚᱸ ᱵᱟᱹᱼ ᱵᱟᱹᱞᱤᱧ ᱵᱟᱲᱟᱭ ᱟᱠᱟᱫᱟ ᱤᱱᱟᱹᱛᱮ ᱵᱟᱹᱞᱤᱧ ᱪᱟᱞᱟᱣ ᱵᱟᱲᱟ ᱟᱠᱟᱱᱟ ᱟᱹᱞᱤᱧ ᱦᱟᱱᱮ ᱟᱹᱰᱤ ᱥᱟᱺᱜᱤᱧ ᱠᱟᱹᱢᱤ ᱞᱤᱧ ᱪᱟᱞᱟᱣ ᱞᱮᱱᱟ᱾
ᱚᱠᱟᱨᱮ ᱫᱚ
ᱦᱟᱱᱮ ᱤᱭᱟᱹ ᱥᱮᱫ ᱢᱟᱨᱟᱝ ᱵᱟᱡᱟᱨ ᱢᱚᱦᱟᱨᱟᱥᱴᱨᱚ ᱥᱮᱫ ᱢᱚᱦᱟᱨᱟᱥᱴᱨᱚ ᱥᱮᱫ
ᱵᱟᱵᱟ ᱩᱱᱟᱹᱜ ᱥᱟᱺᱜᱤᱧ ᱚᱸᱰᱮ ᱫᱚ ᱪᱮᱫ ᱠᱟᱹᱢᱤ?
ᱦᱩᱸᱻ ᱤᱭᱟᱹᱨᱮ ᱚᱱᱮ ᱤᱭᱟᱹ ᱠᱚ ᱡᱩᱛ ᱠᱚᱫᱚ ᱨᱤᱝ ᱠᱚ ᱢᱚᱴᱚᱨ ᱥᱟᱨᱠᱮᱞ ᱨᱤᱝ ᱠᱚ
ᱟᱪᱪᱷᱟ ᱟᱪᱪᱷᱟ ᱛᱟᱦᱚᱞᱮ ᱢᱟᱱᱮ ᱚᱸᱰᱮ ᱪᱟᱞᱟᱣ ᱨᱮᱱᱟᱜ ᱯᱷᱟᱭᱫᱟ ᱫᱚ ᱪᱮᱫ ᱞᱮᱠᱟ ᱩᱱᱟᱹᱜ ᱢᱟᱱᱮ ᱥᱟᱺᱜᱤᱧ ᱜᱮᱭᱟ ᱥᱮ ᱟᱵᱚ ᱯᱚᱥᱪᱤᱢ ᱵᱟᱝᱞᱟ ᱵᱟᱭᱨᱮ ᱛᱟᱦᱚᱞᱮ ᱪᱟᱞᱟᱣ ᱠᱟᱛᱮᱜ ᱪᱮᱫ ᱯᱷᱟᱭᱫᱟ ᱦᱩᱭᱱᱟ᱾
ᱯᱷᱟᱭᱫᱟ ᱫᱚ ᱵᱷᱟᱜᱮ ᱜᱮ ᱟᱹᱞᱤᱧ ᱫᱚ ᱟᱹᱰᱤ. ᱫᱤᱱ ᱠᱷᱚᱱᱟᱜ ᱞᱤᱧ ᱠᱟᱹᱢᱤ ᱟᱹᱜᱩᱭ ᱫᱟ᱾ ᱮᱸᱜᱻ ᱦᱩᱭᱱᱟ ᱯᱨᱟᱭ ᱛᱤᱱ ᱵᱚᱪᱷᱚᱨ ᱜᱟᱱ ᱯᱨᱟᱭ ᱦᱩᱭᱮᱱ ᱛᱟᱞᱤᱧᱟ ᱠᱟᱹᱢᱤ ᱠᱟᱹᱢᱤ ᱛᱮ ᱵᱷᱟᱹᱜᱤ ᱜᱮ ᱴᱟᱠᱟ ᱯᱩᱭᱥᱟ ᱠᱚ ᱧᱟᱢᱚᱜᱼᱟ ᱵᱟᱝ ᱫᱚ ᱵᱟᱝ
ᱚᱸᱰᱮ ᱫᱚ
ᱯᱮᱢᱮᱱᱴ ᱠᱚᱫᱚ ᱢᱟᱥᱨᱮ ᱢᱟᱥ ᱨᱮᱠᱚ ᱯᱮᱢᱮᱱᱴ ᱟᱹᱵᱤᱱᱟ᱾
ᱫᱤᱱ ᱨᱮ ᱛᱤᱱᱟᱹᱜ ᱠᱟᱛᱮᱜ?
ᱫᱤᱱᱨᱮᱻ ᱯᱟᱸᱥᱥᱚ ᱠᱟᱛᱮᱜ ᱛᱤᱸᱜᱩᱱ ᱠᱟᱱᱟ᱾
ᱦᱩᱸᱻ, ᱛᱟᱦᱚᱞᱮ, ᱪᱮᱫ ᱠᱚ ᱠᱟᱹᱢᱤ ᱦᱩᱭᱩᱜ ᱠᱟᱱ ᱛᱟᱦᱮᱸᱱᱟ ᱚᱸᱰᱮ ᱫᱚ?
ᱚᱱᱟ ᱫᱚ, ᱦᱟᱸᱰᱮ ᱤᱭᱟᱹ ᱚᱱᱮ ᱡᱟᱦᱟᱸ ᱢᱚᱴᱚᱨ ᱥᱟᱨᱠᱮᱞ ᱡᱟᱦᱟᱸ ᱨᱤᱝ ᱛᱮᱫ ᱵᱚᱰᱤ ᱠᱚ ᱯᱟᱥ ᱠᱚ, ᱦᱚᱸᱚᱭ ᱢᱚᱴᱟᱨ ᱥᱟᱨᱠᱮᱞ ᱠᱚᱨᱮᱱᱟᱜ, ᱚᱱᱟ ᱠᱚ ᱡᱩᱛ ᱦᱩᱭᱩᱜ ᱠᱟᱱᱟ ᱾ ᱡᱩᱛᱚᱜ ᱠᱟᱱᱟ ᱢᱮᱥᱤᱱ ᱛᱮ, ᱟᱨ ᱱᱤᱡᱮ ᱫᱚ ᱚᱱᱟ ᱯᱮᱠ ᱠᱟᱛᱮᱫ, ᱚᱱᱟ ᱠᱟᱱᱴᱤᱱᱟᱨ ᱛᱮ ᱦᱟᱱᱛᱮ ᱱᱟᱛᱮ ᱠᱚ ᱤᱫᱤᱭᱟ ᱾
ᱟᱪᱪᱷᱟ ᱛᱚ ᱵᱷᱟᱜᱮ ᱜᱮ ᱛᱚ ᱾
ᱦᱮᱸ ᱵᱷᱟᱜᱮ ᱜᱮ ᱾
ᱟᱹᱞᱤᱧ ᱦᱚᱸ ᱚᱱᱠᱟ ᱵᱟᱭᱨᱮ ᱨ ᱛᱟᱦᱮ ᱠᱟᱱᱟ ᱛᱟᱦᱮᱸ ᱵᱟᱲᱟ ᱠᱟᱱᱟ ᱛᱚ, ᱵᱟᱦᱮᱨᱮ ᱨᱮᱞᱤᱧ ᱴᱷᱚᱠᱟ ᱵᱟᱲᱟ ᱠᱟᱱᱟ ᱟᱹᱰᱤ ᱵᱟᱨ ᱾
ᱚᱼᱦᱼ ᱚ ᱟᱪᱪᱷᱟ, ᱴᱷᱚᱠᱟᱣ ᱠᱟᱱᱟᱵᱤᱱ ᱵᱟᱝ?
ᱢᱤᱫ ᱫᱷᱟᱣ ᱚᱱᱠᱟ ᱞᱮ ᱪᱟᱞᱟᱣ ᱞᱮᱱᱟ ᱩᱱ ᱫᱚ ᱟᱹᱞᱤᱧ ᱫᱚ ᱵᱚᱭᱮᱥ ᱠᱟᱹᱴᱤᱡ ᱠᱚᱢ ᱜᱮ ᱛᱟᱦᱮ ᱠᱟᱱ ᱛᱟᱹᱞᱤᱧᱟ ᱾ ᱤᱭᱟᱹ, ᱪᱮᱫ ᱠᱚ ᱞᱟᱹᱭᱟ ᱱᱚᱣᱟ ᱩᱲᱤᱥᱥᱟ ᱾
ᱩᱲᱤᱥ ᱥᱟ ᱵᱤᱱ ᱪᱟᱞᱟᱣ ᱞᱮᱱᱟ ᱾
ᱩᱲᱤᱥᱥᱟ ᱠᱟᱹᱢᱤ, ᱦᱮᱸ ᱛᱚᱠᱷᱚᱱ ᱜᱮ ᱟᱹᱞᱤᱧ ᱫᱚ ᱯᱳᱭᱞᱳ ᱴᱨᱮᱱ ᱠᱚᱨᱮ ᱵᱟᱠᱷᱟᱱ ᱫᱚ, ᱟᱹᱞᱤᱧ ᱫᱚ ᱴᱨᱮᱱ ᱠᱚᱫᱚ ᱵᱟᱹᱞᱤᱧ ᱧᱮᱞ ᱠᱟᱜᱼᱟ, ᱡᱟ ᱦᱩᱭᱱᱟ ᱢᱳᱵᱟᱭᱤᱞ ᱨᱮᱜᱮ ᱾
ᱚᱻᱦᱚ-ᱦᱚ ᱦᱮᱸᱛᱚ, ᱟᱫᱚ ᱪᱮᱫ ᱯᱩᱭᱥᱟᱹ ᱠᱚ ᱵᱟᱠᱚ ᱮᱢᱟᱵᱤᱱᱟ ᱥᱮ ᱪᱮᱫ?
ᱟᱦ, ᱟᱨ ᱟᱞᱚᱵᱤᱱ ᱞᱟᱹ ᱚᱱᱠᱟ ᱪᱟᱞᱟᱣ ᱠᱟᱱᱟ
ᱦᱩᱸᱻ ᱾
ᱚᱱᱮ ᱵᱷᱟᱲᱟ ᱯᱚᱭᱥᱟ ᱫᱚ ᱠᱚᱭ ᱮᱢᱚᱜᱼᱟ?
ᱟᱪᱪᱷᱟ, ᱾
ᱵᱷᱟᱲᱟ ᱯ ᱚᱱᱟ ᱴᱟᱠᱟ ᱛᱮᱜᱮᱞᱮ ᱪᱟᱞᱟᱜ, ᱢᱟᱱᱮ ᱱᱤᱡᱮᱨᱟᱜ ᱫᱚ ᱪᱟ ᱠᱟᱱᱟ ᱛᱚᱵᱮ ᱚᱸᱰᱮ ᱟᱨ ᱠᱤ ᱠᱟᱛᱮᱫ ᱡᱟᱦᱟᱸ ᱵᱩᱡᱽ ᱮᱱᱟ, ᱢᱟᱱᱮ ᱴᱟᱠᱟ ᱠᱚᱫᱚ ᱟᱨ ᱤᱭᱟᱹ ᱠᱟᱹᱢᱤ ᱛᱚ, ᱴᱷᱤᱠᱟᱹᱫᱟᱨᱟᱜ ᱦᱟᱛ ᱛᱮ ᱪᱟᱜ ᱠᱟᱱᱟ ᱾ ᱱᱚᱝᱠᱟ ᱟᱨᱠᱤ ᱴᱟᱴᱠᱟ ᱠᱚ ᱯᱮᱢᱮᱱᱴ ᱠᱚ ᱵᱟᱝ ᱧᱟᱢᱚᱜᱼᱟ ᱾
ᱴᱷᱤᱠᱟᱹᱫᱟᱨᱟᱜ ᱦᱟᱛ ᱛᱮᱵᱤᱱ ᱵᱚᱞᱚᱱᱟ, ᱚᱱᱮ ᱚᱱᱠᱟ ᱜᱮ ᱟᱹᱪᱩᱨᱚᱜ ᱦᱩᱭᱩᱜ ᱛᱟᱵᱤᱱᱟ ᱾ ᱦᱟᱱᱮ ᱡᱟᱭ ᱴᱷᱤᱠᱟᱹᱫᱟᱨ ᱵᱷᱟᱹᱜᱤ ᱜᱮᱭᱟ, ᱴᱷᱤᱠ ᱜᱮᱭᱟ ᱾ ᱟᱨ, ᱡᱟᱦᱟᱸᱭ ᱵᱟᱭ ᱵᱷᱟᱹᱜᱮᱟᱭ ᱩᱱᱤ ᱫᱚ
ᱢᱟᱱᱮ ᱵᱟᱭᱨᱤᱠ ᱠᱟᱹᱢᱤ, ᱚᱱᱠᱟ ᱫᱚ ᱢᱟᱱᱮ ᱤᱭᱟ,
ᱡᱟᱦᱟᱸᱭ ᱵᱟᱭ ᱵᱷᱜᱮᱟᱭ, ᱩᱱᱤ ᱫᱚ ᱟᱭᱟᱜ
ᱦᱩᱸ ᱢᱟᱱᱮ ᱚᱵᱷᱟᱵ ᱡᱟᱞᱟᱢ ᱪᱟᱞᱟᱜᱼᱟ᱾ ᱠᱤᱱᱛᱩ ᱧᱮᱞ ᱵᱤᱱ, ᱴᱷᱤᱠ ᱴᱷᱟᱠ ᱯᱮᱢᱮᱱᱴ ᱵᱟᱵᱤᱱ ᱧᱟᱢ ᱮᱫᱟ ᱾ ᱦᱮᱸ ᱥᱮ ᱵᱟᱝ?
ᱦᱮᱸᱻ ᱦᱮᱸ ᱾ ᱚᱱᱠᱟᱜᱮ, ᱟᱹᱞᱤᱧ ᱚᱸᱰᱮ ᱫᱚ ᱴᱷᱤᱠᱟᱹᱫᱟᱨ ᱫᱚ, ᱴᱷᱤᱠᱟᱹᱫᱟᱨ ᱜᱮ ᱠᱟᱱᱟ ᱠᱚ, ᱟᱫᱚ ᱟᱹᱞᱤᱧ ᱫᱚ, ᱰᱟᱭᱨᱮᱠᱴ ᱠᱳᱢᱯᱟᱱᱤ ᱞᱤᱧ ᱵᱚᱞᱚ ᱟᱠᱟᱱᱟ ᱾ ᱟᱨ ᱚᱱᱟ ᱫᱚ ᱟᱫᱚ ᱢᱟᱱᱮ, ᱡᱩᱫᱤ ᱰᱷᱮᱨ ᱫᱤᱱ ᱵᱤᱱ ᱠᱟᱹᱢᱤᱭᱟ
ᱦᱩᱸ ᱦᱩᱸ ᱾
ᱛᱟᱦᱞᱮ, ᱰᱟᱭᱨᱮᱠᱴ ᱠᱚᱢᱯᱟᱱᱤ ᱠᱷᱚᱱᱟᱜ ᱴᱟᱠᱟ ᱵᱤᱱ ᱦᱟᱛᱟᱣᱟ ᱾ ᱟᱨ ᱡᱩᱫᱤ, ᱦᱚᱜ ᱚᱭ ᱱᱟᱣᱟ, ᱱᱟᱣᱟ ᱠᱚ, ᱤᱱᱫᱚ ᱚᱱᱟ ᱴᱷᱤᱠᱟᱹᱫᱟᱨᱟᱜ ᱛᱮ ᱯᱚᱭᱥᱟ ᱾
ᱦᱩᱸ, ᱚᱼ ᱚ ᱾
ᱟᱨ ᱟᱹᱞᱤᱧᱟᱜ ᱠᱟᱹᱢᱤ, ᱟᱹᱞᱤᱧᱟᱜ ᱠᱟᱹᱢᱤ ᱫᱚ, ᱢᱟᱱᱮ ᱟᱹᱞᱤᱧ ᱫᱚ ᱠᱩᱢᱯᱟᱱᱤ ᱠᱷᱚᱱᱟᱜ ᱞᱤᱧ ᱠᱟᱹᱢᱤ ᱛᱚ, ᱟᱫᱷ ᱜᱷᱚᱱᱴᱟ ᱾
ᱟᱪᱪᱷᱟ ᱾
ᱟᱨ ᱱᱚᱣᱟ ᱴᱷᱤᱠᱟᱹᱫᱟᱨ ᱦᱟᱛᱷ ᱛᱮᱠᱷᱟᱱ ᱱᱚᱣᱟ ᱵᱟᱨᱚ ᱜᱷᱚᱱᱴᱟ᱾
ᱟᱪᱪᱷᱟ ᱛᱤᱨᱮ ᱟᱵᱤᱱ ᱠᱟᱹᱢᱤ ᱵᱤᱱ ᱮᱦᱚᱵᱽ ᱛᱟᱦᱮᱸᱫ ᱟᱨ ᱛᱤᱨᱮᱵᱤᱱ ᱢᱩᱪᱟᱹᱫ ᱛᱟᱦᱮᱸᱫ ᱛᱟᱞᱦᱮ
ᱚᱱᱮ ᱛᱚ ᱟᱴᱴᱟ ᱞᱤᱧ ᱡᱚᱭᱮᱱ ᱛᱟᱦᱮᱸ ᱟ᱾
ᱦᱮᱸ
ᱪᱟᱨᱴᱟ ᱠᱷᱟᱱ ᱜᱮ ᱪᱷᱩᱴᱤ
ᱟᱪᱪᱷᱟ ᱟᱪᱪᱷᱟ ᱵᱮᱥ ᱟᱹᱰᱤ ᱱᱟᱯᱟᱭ ᱛᱟᱞᱦᱮ ᱠᱟᱛᱷᱟ ᱦᱩᱭᱩᱜ ᱠᱟᱱᱟ ᱚᱸᱰᱮ ᱡᱟᱦᱟᱸ ᱯᱮᱢᱮᱱᱴ ᱟᱵᱤᱱ ᱫᱚ ᱪᱮᱜᱠᱟ ᱮᱠᱟᱣᱩᱱᱴ ᱨᱮᱠᱚ ᱮᱢᱟᱵᱤᱱᱟ ᱥᱮ ᱯᱩᱨᱟᱹ ᱦᱟᱛᱮ ᱦᱟᱛᱮ
ᱩᱸ ᱟᱹᱵᱤᱱ ᱠᱩᱥᱤ ᱟᱹᱵᱤᱱ ᱡᱩᱫᱤ ᱵᱤᱱ ᱞᱟᱹᱭᱟ ᱮᱠᱟᱣᱩᱱᱴ ᱨᱮ ᱟᱨ ᱡᱩᱫᱤ ᱵᱤᱱ ᱞᱟᱹᱭᱟ ᱦᱟᱛᱮ ᱦᱟᱛᱮ ᱛᱟᱦᱚᱞᱮ ᱚᱱᱮ ᱚᱝᱠᱟ ᱟᱹᱞᱤᱧ ᱫᱚ ᱚᱸᱰᱮ ᱠᱟᱜᱚᱡᱽ ᱠᱚ ᱦᱚᱠᱚᱭᱟ ᱚᱱᱮ ᱮᱠᱟᱣᱩᱱᱴ ᱡᱮᱨᱚᱠᱥ ᱠᱚ ᱠᱚᱠᱚᱭᱟ ᱤᱱᱟᱹᱛᱮ ᱟᱹᱞᱤᱧ ᱫᱚ ᱮ ᱛᱚᱵᱮ ᱡᱮᱭ ᱵᱚᱞᱚᱱᱟ ᱡᱩᱫᱤ ᱦᱟᱛᱷ ᱠᱷᱚᱨᱪᱟ ᱠᱚ ᱮᱢᱚᱜᱼᱟ᱾
ᱛᱟᱯᱚᱨ ᱟᱸᱡᱚᱢ ᱵᱤᱱ ᱢᱤᱜᱴᱮᱱ ᱠᱟᱛᱷᱟ ᱟᱹᱰᱤᱵᱟᱨ ᱟᱹᱰᱤ ᱚᱱᱠᱟ ᱟᱸᱡᱚᱢ ᱠᱟᱱᱟ ᱡᱮ ᱦᱚᱭᱛᱳ ᱵᱟᱭᱨᱮ ᱠᱟᱹᱢᱤ ᱠᱷᱚᱱᱟᱜ ᱴᱟᱠᱟᱠᱟᱛᱮᱫ ᱠᱚ ᱨᱩᱣᱟᱹᱲ ᱠᱟᱱᱟ ᱟᱨ ᱨᱮᱡᱽ ᱦᱚᱪᱚ ᱠᱟᱱᱟ ᱠᱚ ᱥᱮ ᱟᱫ ᱠᱟᱫᱟ ᱠᱚ ᱦᱮᱸᱥᱮ ᱚᱱᱠᱟ ᱜᱷᱚᱴ ᱜᱷᱚᱴᱚᱱᱟ ᱜᱷᱚᱴᱟᱣ ᱟᱠᱟᱱ ᱜᱮᱭᱟ ᱛᱚ ᱚᱱᱟ ᱮᱠᱟᱣᱩᱱᱴ ᱨᱮᱜᱮ ᱵᱷᱟᱜᱮ ᱪᱮᱫ ᱵᱤᱱ ᱞᱟᱹᱭᱟ
ᱦᱮᱸ ᱮᱠᱟᱣᱩᱱᱴ ᱨᱮᱜᱮ ᱵᱷᱟᱹᱜᱮᱭᱟ ᱟᱫᱚ ᱚᱱᱮ ᱛᱚ ᱯᱨᱚᱛᱮᱠ ᱨᱩᱭᱵᱟᱨ ᱛᱚ ᱤᱭᱟᱹ ᱵᱤᱱ ᱧᱟᱢ ᱫᱟ ᱪᱷᱩᱴᱤ ᱵᱤᱱ ᱧᱟᱢ ᱫᱟ
ᱦᱩᱸ
ᱯᱨᱚᱛᱮᱠ ᱨᱩᱭᱵᱟᱨ ᱪᱷᱩᱴᱤ ᱵᱤᱱ ᱧᱟᱢ ᱫᱟ ᱟᱫᱚ ᱚᱱᱟ ᱪᱷᱩᱴᱤ ᱨᱮ ᱦᱟᱛᱷ ᱠᱷᱚᱨᱪᱟ ᱠᱚ ᱮᱢᱚᱜᱼᱟ ᱡᱮ ᱡᱮ ᱡᱮᱡᱚᱱᱵᱤ ᱦᱟᱛᱟᱣᱟ
ᱦᱩᱸ ᱦᱩᱸ
ᱟᱫᱚ ᱚᱱᱟ ᱫᱚ ᱟᱹᱵᱤᱱᱟᱜ ᱴᱟᱠᱟ ᱜᱮ ᱦᱮᱸ ᱠᱚᱢᱯᱟᱱᱤ ᱠᱷᱚᱱᱟᱜ ᱜᱮ ᱠᱩᱢᱯᱟᱱᱤ ᱠᱷᱚᱱᱟᱜ ᱜᱮ ᱡᱚᱢ ᱧᱩ ᱠᱚᱫᱚ ᱢᱟᱱᱮ ᱵᱷᱟᱜᱮ ᱜᱮ ᱡᱚᱢ ᱧᱩᱩ ᱠᱚᱫᱚ ᱦᱩᱭᱩᱜ ᱜᱮᱭᱟ᱾
ᱟᱪᱪᱷᱟ ᱟᱪᱪᱷᱟ ᱟᱹᱰᱤ ᱢᱚᱡᱽ᱾
ᱦᱩᱸ ᱡᱚᱢ ᱧᱩ ᱫᱚ ᱯᱮ ᱵᱮᱲᱟ ᱜᱮ
ᱯᱮ ᱵᱮᱲᱟ ᱜᱮ ᱡᱚᱢ ᱧᱩ ᱮᱭ ᱡᱩᱫᱤ ᱱᱚᱛᱮ ᱟᱹᱰᱤ ᱨᱚᱠᱚᱢ ᱡᱚᱢᱼᱧᱩ ᱛᱟᱦᱮᱱᱟ ᱛᱚ ᱵᱟᱡᱟᱨ ᱫᱤᱥᱚᱢ ᱥᱮᱫ ᱫᱚ ᱟᱨ ᱫᱟᱠᱟ ᱩᱛᱩ ᱦᱚᱸ ᱧᱟᱢᱚᱜ ᱜᱮᱭᱟ
ᱟᱪᱪᱷᱟ ᱟᱪᱪᱷᱟ
ᱦᱩᱸ ᱦᱩ
ᱟᱪᱪᱷᱟ ᱛᱟᱦᱚᱞᱮ ᱦᱚᱸᱜᱼᱚᱭ ᱡᱮ ᱟᱵᱤᱱ ᱵᱤᱱ ᱠᱟᱹᱢᱤ ᱠᱮᱫᱟ ᱢᱚᱬᱮ ᱵᱚᱪᱷᱚᱨ ᱛᱟᱦᱚᱞᱮ ᱵᱷᱟᱜᱮ ᱟᱸᱡᱚᱢ ᱵᱤᱱ
ᱦᱮᱸ
ᱞᱤᱫᱤᱧ ᱱᱚᱜᱼᱚᱭ ᱡᱮ ᱢᱚᱬᱮ ᱵᱚᱪᱷᱚᱨ ᱵᱤᱱ ᱠᱟᱹᱢᱤ ᱠᱟᱜᱼᱟ ᱵᱤᱱ ᱟᱫᱚ ᱵᱷᱟᱹᱜᱤ ᱜᱮᱵᱤᱱ ᱴᱟᱠᱟ ᱠᱟᱜᱼᱟ ᱛᱟᱞᱦᱮ ᱢᱟ ᱚᱱᱟ ᱴᱟᱠᱟ ᱫᱚ ᱪᱮᱫ ᱪᱮᱫ ᱠᱟᱹᱢᱤ ᱠᱚᱨᱮ ᱵᱤᱱ ᱞᱟᱜᱟᱣ ᱠᱮᱫᱟ ᱟᱨᱠᱤ?
ᱦᱮᱸ ᱱᱚᱜᱼᱚᱭ ᱜᱟᱰᱤ ᱠᱚᱞᱤᱧ ᱠᱤᱨᱤᱧ ᱵᱟᱲᱟ ᱠᱮᱫᱟ ᱦᱮ ᱴᱟᱠᱟ ᱯᱚᱭ ᱪᱟᱵᱟᱭᱮᱱᱟ ᱦᱚᱜᱼᱚᱭ ᱦᱚᱞᱟ ᱢᱟᱫᱷᱮᱨ ᱜᱮ ᱜᱟᱹᱲᱤ ᱠᱚᱞᱤᱧ ᱠᱤᱨᱤᱧ ᱠᱮᱫᱟ᱾
ᱚ ᱚ ᱟᱪᱪᱷᱟ ᱟᱪᱪᱷᱟ ᱦᱮᱸ ᱛᱚ ᱜᱟᱹᱲᱤ ᱢᱟ ᱫᱚᱠᱟᱨ ᱜᱮᱭᱟ ᱡᱚᱠᱷᱚᱱ ᱛᱚᱠᱷᱚᱱ ᱦᱟᱱᱛᱮ ᱱᱟᱛᱮ ᱪᱟᱞᱟᱣ
ᱦᱩᱸ ᱟᱨ ᱫᱟᱢᱤ ᱜᱟᱹᱲᱤ ᱜᱮᱞᱤᱧ ᱠᱤᱨᱤᱧ ᱠᱮᱫᱟ ᱥᱮ ᱮᱯᱟᱪᱤ ᱟᱫᱚ ᱵᱟᱹᱞᱤᱧ ᱵᱩᱡᱽ ᱫᱟᱲᱮᱭᱟᱫᱟ ᱩᱱ ᱥᱚᱢᱚᱭ ᱫᱚ ᱡᱮ ᱛᱤᱱᱟᱹᱜ ᱨᱮ ᱛᱤᱱᱟᱹᱜᱚᱜᱼᱟ ᱟᱹᱞᱤᱧ ᱢᱟ
ᱦᱚᱸᱜᱼᱱᱟ ᱜᱮᱛᱚ ᱟᱵᱚ ᱵᱚᱱ ᱵᱷᱩᱞᱟ ᱜᱚᱝᱠᱮ ᱟᱨᱤ ᱨᱮ ᱟᱵᱚ ᱫᱚ ᱦᱟᱱᱮ ᱥᱮᱬᱟ ᱜᱟᱹᱰᱤ ᱵᱚᱱ ᱦᱟᱛᱟᱣᱟ ᱟᱫᱚ ᱟᱹᱵᱤᱱ ᱮ ᱮᱴᱟᱜ ᱜᱟᱹᱰᱤ ᱡᱩᱫᱤ ᱵᱤᱱ ᱦᱟᱛᱟᱣ ᱠᱮᱭᱟ ᱡᱟᱦᱟᱱᱟᱜ ᱤᱱᱠᱟᱢ ᱥᱳᱨᱥ ᱞᱟᱹᱜᱤᱫ ᱟᱫᱚ ᱱᱚᱣᱟ ᱫᱚ ᱪᱮᱫ ᱥᱚ ᱥᱩᱱᱩᱢ ᱫᱩᱞ ᱦᱩᱭᱩᱜᱼᱟ ᱥᱮ
ᱦᱮᱸ ᱵᱟᱭᱨᱮ ᱪᱟᱞᱟᱣ ᱫᱚ ᱵᱟᱝ ᱦᱩᱭ ᱠᱚᱜ ᱛᱟᱹᱞᱤᱧᱟ ᱟᱹᱞᱤᱧ ᱡᱩᱫᱤ ᱚᱱᱟ ᱢᱟᱱᱮ ᱩᱱᱟᱹᱜ ᱜᱟᱹᱦᱤᱨ ᱞᱤᱧ ᱤᱭᱟᱹ ᱠᱮᱭᱟ ᱟᱨᱠᱤ ᱪᱤᱱᱛᱟᱹ ᱵᱷᱟᱵᱽᱱᱟ ᱠᱮᱭᱟᱞᱤᱧ ᱦᱳᱭ᱾ ᱩᱱᱟᱹᱜ ᱟᱫᱚ ᱪᱤᱠᱟᱹᱭᱟᱵᱤᱱ ᱢᱮᱛᱟ ᱠᱚ ᱠᱟᱱᱟᱞᱤᱧ
ᱟᱹᱰᱤ ᱦᱚᱲ ᱴᱳᱴᱳ ᱠᱚ ᱦᱟᱛᱟᱣᱮᱜᱼᱟ᱾ ᱟᱨ ᱴᱳᱴᱳ ᱡᱩᱫᱤ ᱵᱮᱱ ᱦᱟᱛᱟᱭ, ᱟᱹᱰᱤ ᱟᱹᱰᱤ ᱥᱚᱱᱫᱚᱨ ᱱᱚᱣᱟ ᱛᱮᱵᱮᱱ ᱨᱳᱡᱽᱜᱟᱨ ᱠᱮᱭᱟ, ᱦᱮᱸ ᱥᱮ ᱵᱟᱝ? ᱛᱟᱯᱚᱨ ᱱᱟᱦᱚᱭ ᱚᱱᱟ ᱦᱟᱛᱟᱣ ᱠᱮᱭᱟᱵᱤᱱ ᱵᱟᱭᱤᱠ ᱫᱟᱢᱤ ᱵᱟᱭᱤᱠ᱾
ᱦᱮᱸ᱾
ᱟᱫᱚ ᱟᱵᱚ ᱦᱚᱲ ᱫᱚ ᱚᱱᱟ ᱜᱮᱵᱚᱱ ᱵᱷᱩᱞᱟ, ᱟᱜᱮ ᱤᱱᱠᱟᱢ ᱥᱳᱨᱥ ᱫᱚ ᱵᱟᱵᱚᱱ ᱵᱮᱱᱟᱣ ᱠᱚᱜᱼᱟ᱾ ᱟᱨ ᱚᱱᱟ ᱨᱮᱜᱮ ᱠᱟᱹᱴᱤᱡ ᱢᱟᱨᱟᱝ ᱢᱟᱨᱟᱝ ᱧᱚᱜ ᱜᱟᱹᱰᱤ ᱵᱚᱱ ᱦᱟᱛᱟᱣᱟ, ᱡᱟᱦᱟᱸ ᱫᱚ ᱥᱩᱱᱩᱢ ᱠᱷᱚᱨᱪᱟ ᱫᱚᱢᱮ ᱛᱚ ᱱᱚᱣᱟ ᱜᱟᱹᱰᱤ ᱨᱮᱫᱚ?
ᱦᱮᱸ ᱫᱚᱢᱮ ᱜᱮ ᱢᱟᱱᱮ ᱟᱹᱰᱤ ᱜᱮ ᱩᱛᱟᱹᱨ ᱜᱮ ᱮᱭᱼᱼ ᱫᱟᱢᱤ ᱜᱟᱹᱲᱤ ᱠᱟᱱᱟ ᱥᱮ ᱵᱷᱟᱹᱜᱤ ᱜᱮ ᱥᱩᱱᱩᱢ ᱦᱚᱸᱭ ᱡᱚᱢ ᱜᱮᱭᱟᱭ᱾
ᱟᱪᱪᱷᱟ ᱟᱪᱪᱷᱟ᱾ ᱛᱟᱦᱚᱞᱮ ᱢᱟ ᱟᱹᱵᱤᱱ ᱚᱱᱟ ᱡᱩᱫᱤ ᱵᱤᱱ ᱵᱩᱫᱽᱫᱷᱤ ᱠᱮᱭᱟ, ᱦᱚᱭᱛᱳ ᱡᱟᱦᱟᱸᱭ ᱵᱤᱱ ᱠᱩᱞᱤ ᱡᱚᱝ ᱟᱜ ᱠᱮᱭᱟ ᱠᱟᱹᱴᱤᱡ ᱡᱮ ᱪᱮᱜ ᱜᱟᱹᱰᱤ ᱞᱤᱧ ᱦᱟᱛᱟᱣ ᱞᱮᱠᱷᱟᱱ ᱵᱷᱟᱹᱜᱤ ᱠᱚᱜᱼᱟ? ᱟᱨᱠᱤ ᱩᱭᱦᱟᱹᱨ ᱵᱟᱲᱟ, ᱠᱟᱹᱴᱤᱡ ᱡᱩᱫᱤ ᱵᱤᱱ ᱩᱭᱦᱟᱹᱨ ᱵᱷᱟᱵᱽᱱᱟ ᱠᱮᱭᱟ᱾
ᱟᱦ ᱟᱹᱞᱤᱧ ᱫᱚᱞᱤᱧ ᱢᱚᱱᱮᱭᱮᱫᱟ ᱟᱹᱞᱤᱧᱟᱜ ᱥᱚᱠ ᱞᱤᱧ ᱯᱩᱨᱚᱱ ᱟᱠᱟᱫ ᱠᱟᱱᱟ ᱟᱨ ᱢᱤᱫ ᱫᱷᱟᱣ ᱞᱤᱧ ᱪᱟᱞᱟᱜᱼᱟ, ᱩᱱ ᱫᱚ ᱟᱹᱞᱤᱧ
ᱠᱮ ᱟᱫᱚ ᱪᱮᱫ ᱵᱤᱱ ᱞᱟᱹᱭᱟ, ᱢᱟᱱᱮ ᱪᱤᱱᱛᱟᱹᱭ ᱦᱩᱭᱩᱜᱼᱟ ᱞᱟᱦᱟ ᱛᱟᱭᱚᱢ ᱦᱮᱸ ᱥᱮ ᱵᱟᱝ?
ᱦᱩᱸ᱾ ᱛᱟᱯᱚᱨᱮ ᱟᱹᱞᱤᱧ ᱟᱨ ᱢᱤᱫ ᱫᱷᱟᱣ ᱞᱤᱧ ᱪᱟᱞᱟᱜᱼᱟ, ᱩᱱ ᱫᱚ ᱚᱱᱟ ᱴᱟᱜ ᱜᱮ ᱞᱤᱧ ᱟᱲᱜᱳᱭᱟ ᱱᱟᱜ ᱠᱷᱟᱱ ᱢᱚᱱᱮ ᱠᱟᱫᱟᱞᱤᱧ᱾
ᱦᱩᱸ ᱦᱩᱸ ᱦᱩᱸ ᱴᱳᱴᱳ ᱠᱷᱟᱱ ᱫᱚ ᱡᱟᱠ ᱜᱮ ᱵᱤᱱ ᱞᱟᱜᱟᱭᱟ ᱟᱨ ᱚᱱᱟ ᱫᱚ ᱨᱚᱡᱽᱜᱟᱨ ᱵᱷᱟᱜᱮ ᱢᱮᱱᱟᱜᱼᱟ, ᱫᱤᱱ ᱨᱮᱫᱚ ᱨᱚᱡᱽᱜᱟᱨ ᱦᱩᱭᱩᱜ ᱜᱮᱭᱟ, ᱫᱩᱲᱩᱵ ᱛᱤ ᱫᱚ ᱵᱟᱵᱮᱱ ᱛᱟᱦᱮᱱᱟ ᱦᱮᱸ ᱥᱮ ᱵᱟᱝ?
ᱦᱩᱸ ᱦᱩᱸ ᱦᱩᱸ᱾
ᱱᱤᱛᱚᱜ ᱫᱚ ᱴᱳᱴᱳ ᱨᱮᱱᱟᱜ ᱪᱟᱦᱤᱫᱟ ᱫᱚ ᱫᱚᱢᱮ ᱵᱟᱹᱲᱛᱤ ᱟᱠᱟᱱᱟ ᱛᱚ, ᱟᱨᱚ ᱟᱢ ᱴᱳᱴᱳ ᱱᱮᱛᱟᱨ ᱫᱚ ᱟᱨᱼᱼ ᱟᱨᱚ ᱢᱟᱱᱮ ᱟᱨᱚ ᱱᱟᱣᱟ ᱰᱤᱡᱟᱭᱤᱱ ᱟᱨᱠᱤ, ᱱᱟᱣᱟ ᱢᱟᱱᱮ ᱞᱟᱦᱟ ᱠᱷᱚᱱᱟᱜ ᱟᱨᱚ ᱩᱱᱱᱚᱛᱚᱢᱟᱱ ᱧᱚᱜ ᱠᱚ ᱩᱰᱩᱝ ᱫᱟ᱾
ᱦᱮᱸ ᱦᱮᱸ ᱦᱮᱸ, ᱟᱸᱡᱚᱢᱮᱫ ᱜᱮᱭᱟᱞᱤᱧ, ᱧᱮᱞᱚᱜ ᱠᱟᱱ ᱜᱮᱭᱟ ᱱᱚᱜᱼᱚᱭ ᱡᱮᱢᱚᱱ, ᱱᱚᱣᱟ ᱥᱩᱨ ᱥᱩᱯᱩᱨ ᱠᱚᱨᱮᱜ ᱠᱚ ᱦᱟᱛᱟᱣ ᱠᱟᱫ ᱜᱮᱭᱟ, ᱵᱟᱝ ᱫᱚ ᱵᱟᱝ᱾
ᱟᱪᱪᱷᱟ ᱟᱪᱪᱷᱟ᱾
ᱡᱟᱭᱦᱳᱠ, ᱟᱫᱚ ᱦᱚᱸᱜᱼᱚᱭ ᱢᱤᱫ ᱫᱷᱟᱣ ᱵᱤᱱ ᱵᱷᱩᱞ ᱠᱮᱫᱟ, ᱡᱟᱭᱦᱳᱠ ᱱᱚᱣᱟ ᱫᱚ ᱮᱸ ᱢᱤᱫ ᱫᱷᱟᱣ ᱵᱷᱩᱞ ᱞᱮᱠᱷᱟᱱ ᱛᱚᱵᱮ ᱛᱚᱵᱤᱱ ᱥᱩᱫᱷᱨᱟᱹᱜᱼᱟ, ᱵᱟᱝ ᱦᱮᱸ᱾ ᱵᱟᱹᱵᱤᱱ ᱵᱩᱡᱞ ᱞᱮᱠᱷᱟᱱ ᱫᱚ ᱵᱟᱹᱵᱤᱱ ᱵᱩᱡ ᱫᱟᱲᱮᱭᱟᱜᱼᱟ᱾ ᱡᱟᱭᱦᱳᱠ ᱫᱚᱥᱟᱨ ᱫᱷᱟᱣ ᱫᱚ ᱟᱨ ᱱᱚᱝᱠᱟ ᱫᱚ ᱟᱞᱚ ᱵᱤᱱ ᱠᱟᱹᱢᱤᱭᱟ᱾ ᱵᱚᱨᱚᱝ ᱵᱷᱟᱹᱜᱮ ᱧᱚᱜ ᱪᱤᱱᱛᱟᱹ ᱵᱷᱟᱵᱽᱱᱟ ᱠᱟᱛᱮᱫ ᱟᱹᱵᱤᱱ ᱢᱮᱫᱴᱮᱱ ᱤᱱᱠᱟᱢ ᱥᱳᱨᱥ ᱡᱟᱦᱟᱸ ᱦᱩᱭᱩᱜᱼᱟ, ᱚᱱᱟ ᱜᱮ ᱦᱟᱛᱟᱣ ᱵᱤᱱ᱾ ᱦᱮᱸ ᱥᱮ ᱵᱟᱝ?
ᱦᱮᱸ ᱦᱮᱸ ᱦᱮᱸ, ᱚᱱᱠᱟ ᱜᱮᱞᱤᱧ ᱢᱚᱱᱮ ᱟᱠᱟᱫᱟ ᱟᱹᱞᱤᱧ ᱦᱚᱸ, ᱫᱤᱠᱷᱤ ᱪᱮᱫ ᱪᱤᱠᱟᱹᱜ ᱠᱟᱱᱟ ᱦᱟᱸᱜ᱾ ᱦᱟᱸᱰᱮ ᱞᱤᱧ ᱨᱩᱭᱟᱹᱲ ᱪᱟᱞᱟᱜᱼᱟ, ᱱᱚᱜᱼᱚᱭ ᱤᱭᱟᱹ ᱦᱚᱸᱜ-ᱚᱭ ᱱᱚᱣᱟ ᱵᱚᱨᱥᱟ ᱤᱭᱟᱹ ᱦᱳᱲᱳ ᱨᱚᱦᱚᱭ ᱠᱚᱼᱼ ᱤᱭᱟᱹ ᱠᱟᱛᱮᱫ ᱞᱤᱧ ᱨᱩᱣᱟᱹᱲ ᱪᱟᱞᱟᱜᱼᱟ᱾
ᱟᱪᱪᱷᱟ ᱟᱪᱪᱷᱟ, ᱛᱟᱦᱚᱞᱮ ᱦᱤᱡᱩᱜ ᱪᱟᱞᱟᱜ ᱠᱷᱚᱨᱪᱟ ᱪᱮᱫ ᱞᱮᱠᱟ ᱩᱱᱟᱹᱜ ᱥᱟᱺᱜᱤᱧ ᱛᱚ ᱥᱟᱺᱜᱤᱧ ᱜᱮᱭᱟ ᱛᱚ᱾
ᱥᱟᱺᱜᱤᱧ ᱜᱮᱭᱟ ᱟᱫᱚ ᱚᱱᱟ ᱡᱩᱫᱤ ᱟᱹᱵᱤᱱ ᱤᱭᱟᱹ ᱛᱮᱵᱤᱱ ᱪᱟᱞᱟᱜᱼᱟ, ᱱᱚᱣᱟ ᱠᱚᱢ ᱠᱷᱚᱨ ᱪᱟ ᱛᱮ ᱦᱚᱸ ᱧᱟᱢᱚᱜ ᱜᱮᱭᱟ ᱟᱫᱚ ᱚᱱᱟ ᱠᱚ ᱴᱤ ᱴᱤ ᱢᱤ ᱴᱤ ᱠᱚ ᱥᱟᱥᱟᱵᱼᱟ᱾
ᱟᱪᱪᱷᱟ ᱟᱪᱪᱷᱟ, ᱦᱮᱸ ᱴᱤ ᱴᱤ ᱥᱟᱵ ᱢᱟᱱᱮ ᱛᱚ ᱟᱨ ᱦᱚᱸ ᱡᱩᱨᱤᱢᱟᱱᱟ᱾
ᱡᱩᱨᱤᱢᱟᱱᱟ ᱦᱮᱸ ᱛᱟᱦᱚᱞᱮ ᱟᱹᱞᱤᱧ ᱫᱚ ᱚᱱᱮ ᱤᱥᱤ ᱜᱟᱹᱲᱤ ᱛᱮᱞᱤᱧ ᱪᱟᱞᱟᱜ ᱦᱤᱡᱩᱜᱼᱟ᱾
ᱟᱪᱪᱷᱟ ᱟᱪᱪᱷᱟ᱾
ᱥᱟᱛᱥᱚ ᱴᱟᱠᱟ ᱠᱚ ᱦᱟᱛᱟᱣᱟ ᱦᱮᱸ᱾ ᱟ ᱟᱹᱵᱤᱱ ᱫᱚ ᱚᱱᱮ ᱩᱲᱤᱥᱥᱟ ᱜᱮ ᱵᱤᱱ ᱪᱟᱞᱟᱣ ᱞᱮᱱᱟ?
ᱦᱮᱸ ᱩᱲᱤᱥᱥᱟ ᱪᱟᱞᱟᱣ ᱠᱟᱛᱮᱜ ᱜᱮ ᱟᱫᱚ ᱢᱚᱱᱮ ᱠᱚ ᱨᱟᱹᱯᱩᱫ ᱮᱱ ᱛᱟᱹᱞᱤᱧᱟ, ᱟᱫᱚ ᱡᱮ ᱵᱟᱭᱨᱮ ᱠᱟᱹᱢᱤ ᱫᱚ ᱟᱫᱚ ᱴᱟᱱ ᱫᱚ ᱵᱟᱹᱱᱩᱜ ᱛᱟᱹᱞᱤᱧᱟ᱾ ᱡᱟ ᱦᱩᱭᱱᱟ ᱚᱲᱟᱜ ᱠᱚᱨᱮ ᱜᱮ ᱚᱠᱟ ᱴᱩᱠ-ᱴᱟᱠ ᱠᱟᱹᱢᱤ ᱵᱟᱲᱟ ᱚᱱᱟ ᱠᱚᱛᱮ ᱜᱮ ᱪᱟᱞᱟᱜ ᱠᱟᱱᱟ ᱫᱤᱱ ᱠᱚ ᱟᱨᱠᱤ᱾
ᱚᱸᱻ ᱦᱮᱸ ᱛᱚ, ᱵᱟᱝ ᱯᱚ ᱛᱷᱚᱢ ᱨᱮ ᱦᱚᱸᱜ-ᱚᱭ ᱯᱨᱚᱛᱷᱚᱢ ᱨᱮ ᱡᱩᱫᱤ ᱫᱷᱳᱠᱟ ᱵᱤᱱ ᱧᱟᱢᱟ ᱚᱱᱮ ᱯᱨᱚᱛᱦᱚᱢ ᱨᱮᱜᱮ ᱜᱮ ᱡᱩᱫᱤ ᱱᱚᱝᱠᱟ ᱯᱮᱸᱫᱟᱣ ᱵᱤᱱᱟ ᱠᱚ, ᱛᱟᱦᱚᱞᱮ ᱛᱚ ᱟᱨᱠᱤ ᱪᱟᱞᱟᱜ ᱥᱟᱱᱟ ᱵᱤᱱᱟ? ᱵᱟᱝ ᱥᱟᱱᱟ ᱵᱮᱱᱟ᱾
ᱟᱫᱚ ᱡᱟᱭᱦᱳᱠ, ᱩᱱ ᱡᱚᱠᱷᱚᱱ ᱞᱤᱧ ᱪᱟᱞᱟᱣ ᱞᱮᱱᱛᱮ ᱠᱟᱹᱴᱤᱡᱽ ᱪᱮᱴᱷᱟ ᱧᱚᱜ ᱞᱤᱧ ᱵᱩᱡᱷᱟᱹᱣ ᱞᱮᱫᱟ ᱢᱟᱱᱮ ᱪᱮᱴᱷᱟ ᱢᱟᱱᱮ ᱪᱮᱫ ᱢᱟᱱᱮ ᱵᱟᱠᱚ ᱞᱟᱹᱭᱟ ᱠᱩᱧ ᱨᱮᱴᱚ ᱞᱮᱠᱟᱢ ᱛᱟᱦᱮᱸ ᱞᱮᱱ ᱠᱷᱟᱱ ᱫᱚ ᱪᱮᱫ ᱦᱚᱸ ᱵᱟᱢ ᱵᱩᱡᱟ ᱟᱨ
ᱦᱳᱭ ᱦᱳᱭ ᱵᱟᱢ ᱵᱩᱪᱟ ᱚᱲᱟᱜ ᱠᱷᱚᱱᱟᱜ ᱛᱩᱫᱽ ᱚᱲᱟᱜ ᱠᱷᱚᱱᱟᱜ ᱛᱩᱫᱩᱜ ᱦᱩᱭᱩᱜᱼᱟ᱾
ᱦᱩᱸ, ᱡᱟᱭᱦᱳᱠ ᱚᱱᱟ ᱨᱚᱦᱚᱸ ᱠᱟᱹᱴᱤᱡᱽ ᱞᱤᱧ ᱫᱤᱥᱚᱢ ᱫᱟᱲᱟ ᱠᱟᱛᱮᱫ ᱞᱤᱧ ᱵᱩᱡᱽ ᱠᱮᱫᱟ ᱡᱮ ᱫᱤᱥᱚᱢ ᱦᱚᱲ ᱪᱮᱫ ᱞᱮᱠᱟᱱᱟ ᱠᱚ ᱵᱟᱭᱨᱮ ᱦᱚᱲ ᱪᱮᱫ ᱞᱮᱠᱱᱟ ᱠᱚ, ᱪᱮᱫ ᱞᱮᱠᱟ ᱛᱟᱦᱮᱱ ᱦᱩᱭᱩᱜᱼᱟ ᱥᱮ ᱵᱟᱝ?
ᱦᱩᱸ ᱵᱟᱭᱨᱮ ᱠᱟᱹᱢᱤ ᱠᱟᱛᱮᱫ ᱫᱚ ᱧᱟᱢ ᱫᱚ ᱧᱟᱢᱚᱜᱼᱟ, ᱵᱟᱝ ᱫᱚ ᱵᱟᱝ ᱟᱫᱚ ᱚᱱᱟ ᱫᱚ ᱵᱤᱥ ᱵᱤᱥᱤ ᱫᱤᱱ ᱫᱚ ᱵᱟᱝ ᱫᱤᱱ ᱫᱟᱲᱮ ᱛᱟᱦᱮᱱᱟ ᱩᱱ-ᱩᱱᱟᱹᱜ ᱫᱷᱟᱣ ᱜᱮ᱾
ᱦᱮᱸ
ᱛᱟᱨᱯᱚᱨᱮ ᱛᱚ ᱟᱵᱤᱱ ᱫᱚ ᱵᱟᱹᱵᱤᱱ ᱪᱟᱞᱟᱣ ᱫᱟᱲᱮᱭᱟᱜᱼᱟ, ᱚᱱᱟ ᱠᱷᱟᱹᱛᱤᱨ ᱜᱮ ᱟᱨᱠᱤ ᱱᱚᱣᱟ ᱟᱹᱛᱩ ᱚᱲᱟᱜ ᱨᱮ ᱠᱤᱪᱷᱩ ᱠᱚᱨᱟᱣ ᱵᱤᱱ ᱚᱱᱮ ᱚᱝᱠᱟ ᱜᱮ ᱵᱷᱟᱜᱮᱭᱟ᱾
ᱟᱫᱚ ᱟᱹᱞᱤᱧ ᱦᱚᱸᱞᱤᱧ ᱢᱚᱱᱮ ᱠᱟᱫᱟ ᱡᱮ, ᱟᱨ ᱢᱤᱫ ᱫᱷᱟᱣ ᱟᱨᱠᱤ ᱵᱷᱟᱹᱜᱮ ᱧᱚᱜ ᱡᱟᱭᱜᱟ ᱞᱤᱧ ᱪᱟᱞᱟᱜᱼᱟ ᱠᱟᱹᱢᱤ ᱠᱟᱛᱮᱫ ᱚᱱᱟ ᱢᱤᱫᱴᱮᱱ ᱤᱱᱠᱟᱢ ᱥᱳᱨᱥ ᱞᱤᱧ ᱦᱟᱛᱟᱣ ᱡᱚᱝ-ᱟ, ᱟᱫᱚ ᱚᱱᱟ ᱛᱮᱜᱮ ᱡᱟ ᱪᱟᱞᱟᱜᱼᱟ ᱚᱱᱟ ᱜᱮᱞᱤᱧ ᱵᱮᱵᱚᱦᱟᱨᱟ᱾
ᱦᱮᱸ ᱛᱚ᱾ ᱚᱱᱠᱟ ᱜᱮ ᱵᱷᱟᱜᱮᱭᱟ ᱟᱫᱚ
ᱦᱮᱸ ᱦᱮᱸ
ᱦᱚᱭ ᱱᱮᱛᱟᱨ ᱫᱚ ᱡᱚᱛᱚ ᱢᱚᱦᱟᱨᱟᱥᱴᱚ ᱜᱩᱡᱽᱨᱟᱴ ᱦᱚᱸ ᱜᱚᱴᱟ ᱡᱷᱚᱛᱚ ᱠᱚ ᱫᱟᱬᱟᱱ ᱠᱟᱱᱟ᱾ ᱮᱭ ᱵᱟᱝ ᱫᱚ ᱵᱟᱝ ᱠᱚᱛᱮᱠ ᱜᱩᱞᱟᱹ ᱦᱚᱸ ᱦᱚᱸᱜᱼᱚᱭ ᱵᱟᱹᱦᱩ ᱜᱤᱫᱽᱨᱟᱹ ᱟᱛᱮᱫ ᱡᱷᱚᱛᱚ ᱠᱚ ᱪᱟᱞᱟᱣ ᱠᱟᱱᱟ᱾
ᱦᱩᱸ
ᱚᱱᱠᱟ ᱠᱟᱹᱢᱤ ᱟᱹᱜᱩᱭ ᱫᱟᱠᱚ ᱨᱚᱡᱽᱠᱟᱨ ᱫᱟᱠᱚ